ᱦᱮᱞᱳ
ᱦᱮᱸ ᱟᱨ ᱫᱚ ᱨᱚᱲ ᱠᱚ ᱟᱸᱡᱚᱢᱚᱜ ᱠᱟᱱᱟ?
ᱦᱮᱸ ᱟᱹᱰᱤ ᱱᱟᱯᱟᱭ ᱜᱮ ᱟᱸᱡᱚᱢᱚᱜ ᱠᱟᱱᱟ, ᱟᱪᱪᱷᱟ ᱤᱧᱟᱹᱜ ᱨᱚᱲ ᱟᱸᱡᱚᱢ
ᱟᱪᱪᱷᱟ ᱦᱮᱸ ᱟᱸᱡᱚᱢ ᱫᱚ ᱟᱸᱡᱚᱢᱚᱜ ᱠᱟᱱᱟ ᱟᱠᱟᱹᱴ ᱴᱤᱡ ᱱᱮᱴᱚᱣᱟᱨᱠ ᱮ ᱯᱨᱳᱞ ᱯᱨᱳᱵᱞᱮᱢᱮᱫ ᱛᱟᱦᱮᱸᱜᱼᱟ ᱯᱩᱭᱞᱩ ᱨᱮ ᱱᱤᱛᱚᱜ ᱫᱚ ᱟᱵᱟᱨ ᱴᱷᱤᱠ ᱜᱮ ᱟᱡᱚᱢᱚᱜ ᱠᱟᱱ ᱛᱟᱦᱮᱸᱫ᱾
ᱟᱼᱟᱸᱡᱚᱢ ᱠᱟᱱᱟ?
ᱦᱩᱸ ᱦᱩᱸ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱟᱪᱪᱷᱟ
ᱟᱫᱚᱧ ᱞᱟᱹᱭᱮᱫ ᱛᱟᱦᱮᱸᱫ ᱢᱤᱫᱴᱤᱡ ᱟᱸ ᱥᱟᱛᱟᱢ ᱤᱫᱤ ᱠᱟᱛᱮᱫ ᱞᱟᱝ ᱜᱟᱞᱢᱟᱨᱟᱣ ᱞᱮᱠᱷᱟᱱ ᱵᱷᱟᱹᱜᱤ ᱠᱚᱜᱼᱟ᱾
ᱦᱮᱸ ᱦᱮᱸ ᱦᱮᱸ
ᱦᱳᱭ ᱦᱳᱭ ᱟᱫᱚᱦ ᱚᱱᱟ ᱫᱚ ᱤᱧ ᱜᱤᱧ ᱞᱟᱹᱭᱫᱟ ᱱᱟᱼᱦᱟᱜ ᱟᱸ ᱟᱢ ᱴᱷᱮᱱ ᱢᱤᱫᱴᱤᱡ ᱠᱩᱠᱞᱤᱧ ᱫᱚᱦᱚᱭᱮᱫᱟ ᱡᱮ ᱦᱩᱭᱩᱜ ᱠᱟᱱᱟ ᱩᱸ ᱟᱵᱚ ᱟᱹᱰᱤ ᱠᱤᱪᱷᱩ ᱨᱮᱜᱮ ᱟᱵᱚ ᱥᱟᱱᱛᱟᱲ ᱠᱚᱵᱚᱱ ᱧᱮᱞ ᱟᱠᱟᱫ ᱠᱚᱣᱟ ᱵᱚᱱ ᱟᱹᱰᱤ ᱟᱭᱢᱟ ᱜᱟᱱ ᱥᱟᱱᱼᱼ ᱛᱟᱦᱞᱮ ᱜᱮ ᱦᱮᱸ ᱤᱭᱟᱹ ᱦᱩᱭᱩᱜ ᱠᱟᱱᱟ ᱟᱹᱰᱤ ᱠᱤᱪᱷᱩ ᱴᱤᱫ ᱴᱤᱡ ᱢᱟᱱᱮ ᱯᱨᱳᱜᱨᱟᱢ ᱠᱚᱨᱮ ᱜᱮ ᱟᱹᱰᱤ ᱠᱤᱪᱷᱩ ᱟᱡᱟᱜ ᱤᱭᱟᱹ ᱢᱟᱱᱮ ᱫᱤᱠᱩᱣᱟᱜ ᱟᱹᱨᱤᱪᱟᱹᱞᱤ ᱵᱚᱱ ᱢᱮᱥᱟᱭᱮᱫᱟ ᱟᱨ ᱪᱮᱫ᱾ ᱫᱤᱠᱩᱣᱟᱜ ᱟᱹᱨᱤᱪᱟᱹᱞᱤ ᱵᱚᱱ ᱯᱷᱳᱚᱞᱳᱭᱮᱫᱟ ᱦᱮᱸ ᱟᱫᱚ ᱤᱫᱤ ᱠᱟᱛᱮᱫ ᱪᱮᱫ? ᱮᱸ ᱮᱢ ᱞᱟᱹᱭᱟ ᱞᱟᱹᱭᱢᱮ ᱠᱟᱹᱴᱤᱡ
ᱦᱮᱸ ᱡᱟᱦᱟᱸ ᱫᱚ ᱫᱤᱥᱟᱹᱜ ᱠᱟᱱᱟ ᱱᱤᱛᱚᱜ ᱫᱚ ᱢᱟᱱᱮ ᱢᱟᱲᱟᱝ ᱫᱚ ᱩᱱᱟᱹᱜ ᱱᱤᱛᱚᱜ ᱫᱚ ᱵᱟᱝ ᱦᱩᱭ ᱠᱟᱱᱟ ᱠᱷᱟᱱ ᱱᱤᱛᱚᱜ ᱫᱚ ᱡᱟᱦᱟᱸ ᱞᱮᱠᱟ ᱫᱤᱥᱟᱹᱜ ᱠᱟᱱ ᱫᱚ ᱾ ᱩ ᱫᱤᱠᱩᱣᱟᱜ ᱟᱹᱨᱤᱪᱟᱹᱞᱤ ᱟᱹᱰᱤᱜᱟᱱ ᱵᱚᱱ ᱟᱯᱱᱟᱨᱮᱫᱟ ᱱᱤᱛᱚᱜ ᱫᱚ ᱾ ᱟᱵᱚᱱᱟᱜ ᱟᱹᱨᱤᱪᱟᱹᱞᱤ ᱫᱚ ᱢᱟᱱᱮ ᱢᱮᱱᱟᱜ ᱜᱮᱭᱟ ᱢᱮᱱᱠᱷᱟᱱ ᱫᱤᱠᱩᱟᱜ ᱟᱹᱨᱤᱪᱟᱹᱞᱤ ᱡᱟᱦᱟᱱᱟᱜ ᱨᱮᱜᱮ ᱡᱮᱢᱚᱱ ᱦᱩᱭᱩᱜ ᱠᱟᱱᱟ ᱚᱱᱮ ᱱᱤᱛᱳᱜ ᱫᱚ ᱢᱟᱱᱮ ᱪᱟᱞᱟᱣᱧ ᱫᱚ ᱠᱤᱪᱷᱩ ᱫᱤᱱ ᱢᱟᱲᱟᱝ ᱜᱮ ᱦᱟᱸᱜ ᱚᱱᱟ ᱨᱚᱛᱷ ᱡᱟᱛᱨᱟ ᱥᱮ ᱱᱤᱛᱚᱜ ᱫᱚ ᱟᱨᱚ ᱚᱱᱠᱟ ᱫᱟᱜ ᱫᱩᱞ ᱠᱚᱠᱚ ᱪᱟᱞᱟᱜ ᱠᱟᱱᱟ ᱟᱨᱚ ᱦᱩᱭᱩᱜ ᱠᱟᱱᱟ ᱟᱭᱢᱟ ᱟᱭᱢᱟ ᱚᱝ ᱠᱟ ᱡᱟᱦᱟᱸ ᱫᱤᱠᱩᱣᱟᱜ ᱟᱹᱨᱤᱪᱟᱹᱞᱤ ᱡᱮᱢᱚᱱ ᱦᱩᱭᱩᱜ ᱠᱟᱱᱟ ᱟᱨᱦᱚ ᱢᱮᱱᱟᱜ ᱜᱮ ᱫᱚ ᱦᱟᱸᱜ ᱡᱟᱢᱟᱭ ᱥᱚᱥ ᱠᱚ ᱚᱱᱠᱟ ᱵᱷᱟᱭ ᱛᱟᱠᱟ ᱠᱚ ᱟᱨᱚ ᱟᱭᱢᱟ ᱟᱭᱢᱟ ᱢᱮᱱᱟᱜ ᱜᱮᱭᱟ ᱾ ᱡᱟᱦᱟᱸ ᱫᱚ ᱟᱵᱚ ᱵᱩᱱ ᱟᱯᱱᱟᱨ ᱮᱫᱟ ᱡᱟᱦᱟᱸ ᱫᱚ ᱟᱵᱚᱱᱟᱜ ᱟᱹᱨᱤᱪᱟᱹᱞᱤ ᱫᱚ ᱵᱟᱹᱱᱩᱜ-ᱟ ᱾ ᱢᱮᱱᱠᱷᱟᱱ ᱟᱵᱚ ᱫᱚᱵᱚᱱ ᱟᱯᱱᱟᱨ ᱮᱫᱟ ᱟᱫᱚ ᱤᱧ ᱫᱚ ᱱᱚᱣᱟᱣᱟ ᱜᱮ ᱦᱟᱸᱜ ᱤᱧ ᱞᱟᱹᱭᱮᱫᱟ ᱟᱯᱱᱟᱨ ᱢᱟᱵᱚᱱ ᱟᱯᱱᱟᱨ ᱮᱫᱟ ᱢᱮᱱᱠᱷᱟᱱ ᱫᱤᱠᱩ ᱠᱤ ᱟᱪᱪᱷᱟ ᱱᱚᱝᱠᱟ ᱠᱤ ᱟᱠᱚ ᱟᱵᱚᱱᱟᱜ ᱟᱹᱨᱤᱪᱟᱹᱞᱤ ᱟᱵᱚᱣᱟᱜ ᱢᱟ ᱟᱹᱰᱤ ᱠᱤᱪᱷᱩ ᱢᱮᱱᱟᱜ ᱜᱮᱭᱟ ᱾ ᱟᱠᱚ ᱠᱤ ᱠᱳᱱᱚ ᱫᱤᱱ ᱱᱚᱝᱠᱟᱢ ᱟᱸᱡᱚᱢ ᱟᱠᱟᱫ ᱠᱚᱣᱟ ᱡᱮ ᱟᱵᱚᱱᱟᱜ ᱱᱚᱣᱟ ᱟᱠᱚ ᱠᱚ ᱟ ᱯᱟᱞᱚᱱ ᱮᱫᱟ ᱚᱱᱠᱟ ᱠᱤ ᱠᱳᱱᱳ ᱫᱤᱱᱮᱢ ᱟᱸᱡᱚᱢᱮᱫ ᱠᱚᱣᱟᱢ ᱾
ᱮᱠᱫᱚᱢ ᱵᱟᱝ ᱾
ᱥᱮ ᱟᱠᱚ ᱦᱚᱸ ᱟᱹᱰᱤᱜᱟᱱ ᱢᱚᱱᱫᱤᱨ ᱢᱮᱱᱟᱜ ᱚᱱᱟ ᱠᱚᱨᱮ ᱟᱵᱚ ᱵᱚᱱ ᱪᱟᱞᱟᱜ ᱠᱟᱱᱟ ᱢᱮᱱᱠᱷᱟᱱ ᱤᱧ ᱠᱳᱱᱳ ᱫᱤᱱ ᱱᱚᱝᱠᱟ ᱵᱟᱹᱧ ᱟᱸᱡᱚᱢ ᱟᱠᱟᱫ ᱠᱚᱣᱟ ᱡᱮ ᱠᱚ ᱠᱚᱦᱚᱸ ᱠᱚ ᱦᱮᱡ ᱮᱱᱛᱮ ᱟᱵᱚᱣᱟᱜ ᱡᱟᱦᱮᱨ ᱨᱮ ᱚᱱᱠᱟ ᱚᱱᱠᱟ ᱟᱠᱚ ᱠᱚ ᱵᱚᱸᱜᱟ ᱵᱩᱨᱩᱭᱮᱫᱟ ᱤᱧ ᱢᱟᱛᱚ ᱱᱤᱛᱚᱜ ᱫᱚ ᱵᱟᱹᱧ ᱧᱮᱞ ᱟᱠᱟᱫ ᱠᱚᱣᱟ ᱾ ᱟᱫᱚ ᱤᱧ ᱚᱱᱟᱜᱤᱧ ᱞᱟᱹᱭᱟ ᱡᱮ ᱟᱠᱚ ᱡᱩᱫᱤ ᱟᱵᱚᱱᱟᱜ ᱱᱚᱝᱠᱟ ᱟᱹᱨᱤᱪᱟᱹᱞᱤ ᱟᱠᱚ ᱵᱟᱠᱚ ᱟᱠᱚ ᱫᱚ ᱠᱳᱱᱳ ᱫᱤᱱ ᱠᱳᱱᱳ ᱫᱤᱱ ᱵᱟᱠᱚ ᱦᱮᱡ ᱟᱠᱟᱱ ᱛᱮ ᱵᱟᱠᱚ ᱵᱚᱸᱜᱟ ᱵᱩᱨᱩᱭᱮᱫᱟ ᱥᱮ ᱟᱵᱚᱱᱟᱜ ᱟᱹᱨᱤᱪᱟᱹᱞᱤ ᱟᱠᱚ ᱵᱟᱠᱚ ᱯᱟᱞᱚᱱ ᱮᱫᱟ ᱾ ᱛᱚ ᱤᱧᱦᱚᱸ ᱚᱱᱟᱜᱤᱧ ᱢᱚᱱᱮᱭᱟ ᱡᱮ ᱟᱵᱚᱱᱟᱜ ᱫᱚ ᱩᱱᱟᱹᱜ ᱟᱹᱨᱤᱪᱟᱹᱞᱤ ᱢᱮᱱᱟᱜ-ᱟ ᱛᱚ ᱟᱵᱚ ᱡᱩᱫᱤ ᱚᱱᱟ ᱠᱚᱜᱮ ᱱᱟᱯᱟᱭ ᱠᱟᱛᱮᱫ ᱵᱚᱱ ᱛᱚ ᱟᱹᱰᱤᱜᱮ ᱱᱟᱯᱟᱭ ᱠᱚᱜ-ᱟ ᱢᱮᱱᱠᱷᱟᱱ ᱟᱵᱚ ᱫᱚ ᱚᱱᱟ ᱦᱚᱲᱟᱜ ᱟᱹᱨᱤᱪᱟᱹᱞᱤ ᱠᱚᱜᱮ ᱵᱚᱱ ᱟᱯᱱᱟᱨ ᱡᱚᱝ-ᱟᱜ ᱠᱟᱱᱟ ᱟᱫᱚ ᱚᱱᱟ ᱜᱮ ᱦᱟᱸᱜ ᱟᱹᱰᱤ ᱤᱧ ᱵᱩᱡᱷᱟᱹᱣ ᱮᱫᱟ ᱾ ᱟᱫᱚ ᱟᱢᱜᱮ ᱦᱟᱸᱜ ᱪᱤᱜᱠᱟ
ᱦᱳᱭ ᱦᱳᱭ ᱮᱠᱫᱚᱢ ᱾
ᱠᱟᱢ ᱢᱚᱱᱮᱭ ᱮᱫᱟ?
ᱮᱠᱫᱚᱢ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱡᱮ ᱤᱧᱦᱚᱸ ᱚᱱᱟ ᱠᱚᱫᱚ ᱥᱟᱯᱳᱴ ᱫᱚ ᱵᱟᱹᱪᱩᱜ ᱤᱧᱟ ᱤᱧ ᱦᱚᱸ ᱚᱸ ᱥᱟᱹᱨᱤ ᱠᱟ ᱛᱷᱟ ᱞᱟᱹᱭᱛᱮ ᱮᱸ ᱱᱤᱛᱚᱜ ᱢᱟᱱᱮ ᱫᱤᱠᱩᱭᱟᱜ ᱟᱹᱨᱤᱪᱟᱹᱞᱤ ᱠᱚᱫᱚ ᱱᱤᱛᱚᱜ ᱦᱚᱸ ᱵᱟᱹᱧ ᱤᱧ ᱫᱚ ᱵᱟᱹᱧ ᱯᱷᱳᱞᱳᱭ ᱜᱮᱭᱟ ᱛᱚ ᱟᱹᱰᱤ ᱜᱟᱱᱤᱧ ᱧᱮᱞ ᱵᱟᱲᱟ ᱟᱠᱟᱫ ᱠᱚᱣᱟ ᱡᱮᱢᱚᱱ ᱱᱚᱜ-ᱚᱭ ᱱᱤᱛᱚᱜ ᱥᱨᱟᱵᱚᱱ ᱢᱟᱥ ᱪᱟᱞᱟᱜ ᱠᱟᱱᱟ ᱛᱚ ᱥᱨᱟᱵᱚᱱ ᱢᱟᱥ ᱫᱚ ᱟᱹᱰᱤ ᱦᱚᱲᱜᱮ ᱫᱟᱜ ᱫᱩᱞ ᱠᱚᱠᱚ ᱪᱟᱞᱟᱜ ᱜᱮᱭᱟ ᱛᱚ ᱟᱹᱰᱤ ᱜᱟᱱ ᱥᱟᱱᱛᱟᱲ ᱮᱸ ᱱᱤᱝᱠᱟᱹ ᱢᱟᱱᱮ ᱠᱩᱲᱤ ᱜᱤᱫᱽᱨᱟᱹ ᱠᱩᱧ ᱧᱮᱞ ᱵᱟ ᱠᱚᱣᱟ ᱡᱮ ᱥᱴᱮᱴᱟᱥ ᱠᱚ ᱮᱢᱮᱫᱟ ᱵᱷᱚ ᱵᱷᱳᱞᱮ ᱵᱟᱵᱟ ᱦᱟᱜ ᱚᱱᱮ ᱢᱤᱫᱴᱮᱱ ᱫᱟᱜ ᱫᱩᱞ ᱨᱮᱱᱟᱜ ᱟᱨ ᱪᱮᱫ ᱱᱚᱝᱠᱟ ᱪᱟᱞᱟᱜ ᱜᱮᱭᱟ ᱾ ᱥᱟᱱᱛᱟᱲ ᱠᱚᱜᱤᱧ ᱧᱮᱞ ᱵᱟᱲᱟ ᱟᱠᱟᱫ ᱠᱚᱣᱟ ᱦᱩᱸ ᱾ ᱦᱳᱭ ᱟᱫᱚ ᱱᱚᱣᱟ ᱠᱚᱫᱚ ᱢᱟᱱᱮ ᱟ ᱟᱫᱚ ᱱᱤᱡᱮᱛᱮ ᱠᱟᱹᱴᱤᱡ ᱪᱤᱱᱛᱟᱹ ᱵᱷᱟᱵᱽᱱᱟ ᱫᱚᱨᱠᱟᱨ ᱡᱮ ᱟᱵᱚᱣᱟᱜ ᱟᱹᱨᱤᱪᱟᱹᱞᱤ ᱫᱚ ᱟ ᱥᱟᱢ ᱟᱸ ᱯᱩᱨᱟᱹ ᱜᱮ ᱵᱷᱮᱜᱟᱨ ᱜᱮᱭᱟ ᱮᱸ ᱟᱵᱚ ᱫᱚ ᱫᱤ ᱫᱤᱠᱩ ᱥᱟᱞᱟᱜ ᱪᱮᱫᱟᱜ ᱵᱚᱱ ᱢᱮᱥᱟᱜᱼᱟ ᱦᱮᱸ ᱥᱮ ᱵᱟᱝ? ᱫᱤᱠᱩ ᱡᱮᱫᱤᱱ ᱟᱵᱚᱣᱟᱜ ᱟ ᱟᱹᱨᱤᱪᱟᱹᱞᱤ ᱛᱚ ᱟᱢ ᱟᱵᱚᱣᱟᱜ ᱤᱭᱟᱹ ᱥᱟᱞᱟᱜ ᱵᱟᱠᱚ ᱢᱮᱥᱟᱜ ᱠᱟᱱᱟ ᱾ ᱛᱚ ᱟᱢ ᱫᱚ ᱫᱤᱠᱩ ᱥᱟᱞᱟᱜ ᱪᱮᱫᱟᱜ ᱮᱢ ᱢᱮᱥᱟᱜᱼᱟ? ᱚᱱᱟᱜᱮ ᱦᱩᱭᱩᱜ ᱠᱟᱱᱟ ᱠᱟᱛᱷᱟ ᱫᱚ ᱾ ᱟᱫᱚ ᱚᱱᱟ ᱫᱚ ᱱᱤᱡᱮᱛᱮ ᱠᱟᱹᱴᱤᱡ ᱮᱸ ᱪᱤᱱᱛᱟᱹ ᱵᱷᱟᱵᱽᱱᱟ ᱫᱚᱨᱠᱟᱨ ᱟᱫᱚ ᱡᱟᱦᱟᱸᱭ ᱠᱚ ᱱᱚᱣᱟ ᱠᱚ ᱠᱚᱨᱟᱣᱮᱫᱟ ᱥᱮ ᱩᱱᱠᱩ ᱫᱚ ᱠᱟᱹᱴᱤᱡ ᱱᱚᱣᱟ ᱠᱚᱫᱚ ᱵᱟᱠᱚ ᱪᱤᱱᱛᱟᱹ ᱵᱷᱟᱵᱱᱟ ᱠᱟᱫᱟ ᱱᱚᱣᱟ ᱱᱚᱝᱠᱟᱱᱟᱜ ᱡᱤᱱᱤᱥ ᱠᱚᱫᱚ ᱦᱟᱸᱜ ᱦᱚᱭᱛᱚ ᱾ ᱟᱫᱚ ᱥᱟᱹᱨᱤ ᱠᱟᱛᱷᱟ ᱞᱟᱹᱭ ᱯᱮᱥᱮ ᱤᱧ ᱦᱚᱸ ᱢᱟᱜ ᱢᱟᱲᱟᱝ ᱫᱚ ᱚᱱᱠᱟ ᱜᱤᱧ ᱛᱟᱦᱮᱸ ᱠᱟᱱᱟ ᱡᱚᱠᱷᱚᱱ ᱩᱱᱟᱹᱜ ᱟ ᱢᱟᱱᱮ ᱱᱚᱣᱟ ᱠᱚ ᱤᱫᱤ ᱠᱟᱛᱮᱜ ᱵᱟᱹᱧ ᱵᱟᱲᱟᱭ ᱛᱟᱦᱮᱸᱫ ᱛᱚ ᱤᱧᱦᱚᱸ ᱢᱟᱲᱟᱝ ᱫᱚ ᱢᱩᱱᱫᱤᱨ ᱠᱚᱨᱮ ᱵᱚᱸᱜᱟ ᱮᱢ ᱠᱩᱧ ᱪᱟᱞᱟᱣ ᱵᱟᱲᱟ ᱠᱟᱱᱟ ᱛᱟᱜ ᱛᱟᱨᱯᱚᱨ ᱡᱚᱠᱷᱚᱱᱤᱧ ᱮᱸ ᱦᱳᱭ ᱞᱟᱹᱭᱫᱟᱹᱧ ᱵᱟᱝ ᱟᱸᱡᱚᱢᱚᱜ ᱠᱟᱱ ᱛᱮ ᱨᱚᱲ ᱠᱚᱜᱤ ᱾
ᱢᱤᱫ ᱫᱷᱟᱣ ᱵᱟᱝ ᱟᱸᱡᱚᱢ
ᱚ ᱦᱚᱸ ᱟᱪᱪᱷᱟ ᱦᱳᱭ ᱞᱟᱹᱭᱫᱟᱹᱧ ᱢᱟᱱᱮ ᱤᱧ ᱦᱚᱸ ᱞᱟᱦᱟ ᱦᱳᱭ ᱞᱟᱹᱭᱫᱟᱹᱧ ᱤᱧᱦᱚᱸ ᱞᱟᱦᱟ ᱛᱮᱫᱚ ᱱᱚᱝᱠᱟ ᱮᱸ ᱢᱟᱱᱮ ᱢᱚᱱᱫᱤᱨ ᱠᱚᱨᱤᱧ ᱪᱟᱞᱟᱣ ᱵᱟᱲᱟ ᱞᱮᱱ ᱛᱟᱦᱮᱸᱫ ᱤᱱᱠᱟᱹ ᱮᱸ ᱵᱚᱸᱜᱟ ᱮᱢ ᱠᱚ ᱾ ᱛᱟᱨᱯᱚᱨ ᱡᱚᱠᱷᱚᱱᱤᱧ ᱵᱩᱡ ᱧᱟᱢ ᱠᱮᱫᱟ ᱱᱤᱭᱟᱹ ᱵᱤᱥᱚᱭ ᱠᱚ ᱟᱫᱚ ᱛᱟᱨᱯᱚᱨ ᱤᱱᱟᱹ ᱯᱚᱨᱮ ᱠᱷᱚᱱᱟᱜ ᱫᱚ ᱟᱫᱚ ᱤᱧ ᱫᱚ ᱚᱱᱠᱟ ᱢᱟᱱᱮ ᱫᱤᱠᱩ ᱟᱜ ᱟᱹᱨᱤᱪᱟᱹᱞᱤ ᱫᱚ ᱵᱟᱹᱧ ᱮᱸ ᱯᱷᱚᱞᱳ ᱵᱟᱲᱟ ᱟᱠᱟᱫᱟ ᱾ ᱥᱮ ᱢᱚᱱᱫᱤᱨ ᱠᱚᱨᱮ ᱵᱚᱸᱜᱟ ᱦᱚᱸ ᱵᱟᱹᱧ ᱪᱟᱞᱟᱣ ᱵᱟᱲᱟ ᱟᱠᱟᱱᱟ ᱤᱱᱟᱹ ᱯᱚᱨᱮ ᱠᱚᱫᱚ ᱾
ᱟᱪᱪᱷᱟ ᱟᱪᱪᱷᱟ ᱾
ᱟᱫᱚᱜ ᱦᱳᱭ ᱦᱳᱭ ᱾ ᱟᱫᱚ ᱚᱱᱟ ᱫᱚ ᱩᱱᱠᱩ ᱢᱟᱱᱮ ᱡᱟᱦᱟᱸᱭ ᱠᱚ ᱚᱱᱠᱟ ᱠᱚ ᱠᱚᱨᱟᱣ ᱫᱟ ᱥᱮ ᱩᱱᱠᱩ ᱠᱚ ᱠᱟᱹᱴᱤᱡ ᱵᱩᱡᱷᱟᱹᱣ ᱟᱠᱚ ᱫᱚᱨᱠᱟᱨ ᱾
ᱦᱮᱸ ᱦᱮᱸ ᱦᱮᱸ ᱦᱩᱸ ᱾
ᱦᱳᱭ ᱦᱳᱭ ᱾ ᱟᱫᱚ- ᱩᱱᱠᱩ ᱫᱚ ᱟᱠᱚᱛᱮ ᱦᱚᱭᱛᱚ ᱵᱟᱠᱚ ᱵᱩᱡ ᱧᱟᱢ ᱫᱟᱲᱮᱭᱟᱜ ᱠᱟᱱᱟ ᱾ ᱡᱮ ᱱᱚᱝᱠᱟ ᱠᱚᱨᱟᱣ ᱫᱚ ᱵᱟᱝ ᱴᱷᱤᱠ ᱠᱟᱱᱟ ᱾ ᱦᱳᱭ ᱾ ᱟᱫᱚ ᱡᱟᱦᱟᱸᱭ ᱪᱟᱞᱟᱣ ᱡᱟᱦᱟᱸᱭ ᱠᱟᱹᱴᱤᱡ ᱮᱸ ᱢᱟᱱᱮ ᱵᱩᱡᱷᱟᱹᱣᱟᱱ ᱦᱚᱲ ᱩᱱᱤ ᱵᱩᱡᱷᱟᱹᱣ ᱟᱭ ᱠᱷᱟᱱᱮ ᱦᱚᱭᱛᱚ ᱩᱱᱤ ᱦᱚᱸ ᱥᱩᱫᱷᱨᱟᱹᱣ ᱫᱟᱲᱮᱭᱟᱜᱼᱟᱭ ᱾ ᱥᱮ
ᱦᱳᱭ ᱦᱳᱭ ᱦᱳᱭ᱾
ᱚᱱᱠᱟᱧ ᱢᱚᱱᱮᱭᱟ ᱟᱨ ᱪᱮᱫ ᱤᱧ ᱾ ᱦᱮᱸ ᱾
ᱦᱳᱭ ᱚᱱᱟᱜᱮ ᱟᱫᱚ ᱩᱱᱠᱩ ᱫᱚ ᱦᱟᱸᱜ ᱵᱟᱝᱠᱚ ᱵᱩᱡᱷᱟᱹᱣ ᱫᱟᱲᱮᱭᱟᱜ ᱠᱟᱱᱟ ᱾ ᱟᱫᱚ ᱚᱱᱟ ᱫᱚ ᱟᱵᱚ ᱟᱨᱚ ᱡᱟᱦᱟᱸᱭ ᱦᱩᱭᱩᱜ ᱠᱟᱱᱟ ᱚᱱᱠᱟᱱ ᱵᱩᱡᱷᱟᱹᱣᱟᱱ ᱦᱚᱲ ᱠᱚ ᱢᱮᱱᱟᱜ ᱠᱚᱣᱟ ᱟᱨ ᱩᱱᱠᱩ ᱡᱩᱫᱤ ᱠᱚ ᱵᱩᱡᱷᱟᱹᱣ ᱠᱮᱠᱚᱣᱟ ᱟᱹᱰᱤ ᱟᱹᱰᱤ ᱜᱮ ᱱᱟᱯᱟᱭ ᱠᱚᱜᱼᱟ ᱾ ᱟᱫᱚ ᱩᱱᱠᱩ ᱫᱚ ᱦᱟᱸᱜ ᱱᱤᱛᱚᱜ ᱡᱟᱦᱟᱸ ᱞᱮᱠᱟ ᱟᱢᱮᱢ ᱞᱟᱹᱭ ᱠᱮᱫ ᱫᱚ᱾ ᱵᱟᱠᱚ ᱵᱩᱡᱷᱟᱹᱣ ᱫᱟᱲᱮᱜ ᱠᱟᱱ ᱛᱮ ᱚᱱᱠᱟ ᱠᱚ ᱪᱟᱞᱛᱟᱜ ᱪᱟᱞᱟᱜ ᱠᱟᱱᱟ ᱠᱚ ᱥᱮ ᱚᱱᱟ ᱟᱹᱨᱤᱪᱟᱹᱞᱤ ᱠᱚᱠᱚ ᱠᱚᱨᱟᱣᱮᱫ ᱫᱚ ᱛᱚ ᱚᱱᱟᱜᱮ ᱩᱱᱠᱩ ᱡᱩᱫᱤ ᱠᱟᱹᱴᱤᱡ ᱞᱟᱹᱭᱟ ᱠᱚ ᱠᱷᱟᱱ ᱛᱟᱦᱚᱞᱮ ᱩᱱᱠᱩ ᱦᱚᱸᱠᱚ ᱵᱩᱡᱷᱟᱹᱣ ᱧᱟᱢᱟ ᱡᱮ ᱵᱟᱝ ᱱᱚᱣᱟ ᱫᱚ ᱵᱟᱲᱤᱡ ᱦᱮᱸ ᱥᱮ ᱱᱚᱣᱟ ᱫᱚ ᱚᱠᱟ ᱵᱟᱝ ᱜᱟᱱᱚᱜᱼᱟ ᱱᱚᱝᱠᱟ᱾
ᱦᱮᱸ ᱦᱮᱸ ᱮᱠᱫᱚᱢ ᱮᱠᱫᱚᱢ᱾ ᱟᱨ ᱦᱩᱭᱩᱜ ᱠᱟᱱᱟ ᱮᱸ ᱟᱭᱢᱟ ᱦᱚᱲ ᱟᱨᱦᱚᱸ ᱥᱩᱫᱷᱩ ᱱᱚᱣᱟ ᱠᱚᱫᱚ ᱵᱟᱝ ᱟᱨᱦᱚᱸ ᱫᱩᱨᱜᱟ ᱯᱩᱡᱟᱹ ᱠᱚᱦᱚᱸ ᱠᱚ ᱠᱚᱨᱟᱣ ᱦᱚᱪᱚᱭᱮᱫᱟ ᱢᱟᱱᱮ ᱟᱭᱢᱟ ᱜᱟᱱ ᱥᱟᱱᱛᱟᱲ ᱥᱟᱱᱛᱟᱲ ᱟᱹᱛᱩ ᱠᱚᱨᱮ ᱦᱚᱸ ᱱᱚᱜᱼᱚᱭ ᱤᱭᱟᱹ ᱥᱚᱨᱚᱥᱚᱛᱤ ᱯᱩᱡᱟᱹ ᱱᱤᱭᱟᱹ ᱠᱚ ᱦᱚᱸ ᱠᱚ ᱠᱚᱨᱟᱣ ᱦᱚᱪᱚᱭᱮᱫᱟ᱾ ᱛᱚ ᱱᱤᱭᱟᱹ ᱤᱫᱤ ᱠᱟᱛᱮᱜ ᱪᱮᱫ ᱮᱢ ᱞᱟᱹᱭᱟ? ᱟᱵᱚ ᱨᱮᱱ ᱚᱞᱚᱜ ᱵᱚᱸᱜᱟ ᱫᱚᱠᱤᱱ ᱦᱩᱭᱩᱜ ᱦᱩᱭᱩᱜ ᱠᱟᱱᱟ ᱵᱤᱫᱩ ᱟᱨ ᱪᱟᱸᱫᱟᱱ ᱦᱮᱸ ᱵᱟᱝ ᱵᱟᱲᱟᱭ ᱜᱮᱭᱟᱢ ᱦᱟᱸᱜ ᱱᱤᱥᱪᱚᱭ? ᱦᱳᱭ᱾ ᱦᱳᱭ ᱟᱫᱚ ᱟᱹᱰᱤᱜᱟᱱ ᱟᱭᱢᱟ ᱜᱟᱱ ᱟᱹᱛᱩ ᱠᱚᱨᱮ ᱜᱮ ᱦᱳᱭ ᱦᱳᱭ ᱾ ᱟᱫᱚ ᱱᱚᱣᱟ ᱵᱟᱨᱮᱛᱮ ᱟᱢ ᱪᱮᱫ ᱮᱢ ᱞᱟᱹᱭᱟ?
ᱦᱮᱸ ᱱᱤᱛ ᱤᱧ ᱫᱚ ᱚᱝᱠᱟ ᱞᱟᱹᱭ ᱛᱮᱫᱚ ᱟᱼᱢ ᱟᱹᱰᱤᱜᱟᱱ ᱡᱟᱭᱜᱟ ᱨᱮ ᱚᱝᱠᱟ ᱫᱤᱥᱟᱹᱜ ᱠᱟᱱᱟ ᱦᱟᱸᱜ ᱟ ᱱᱤᱛᱚᱜ ᱢᱟᱛᱚ ᱦᱟᱸᱜ ᱟᱨᱚ ᱥᱮᱴᱮᱨ ᱦᱤᱡᱩᱜ ᱠᱟᱱᱟ ᱦᱟᱸᱜ ᱡᱟᱦᱟᱸ ᱫᱩᱨ
ᱦᱮᱸ᱾
ᱜᱟᱹ ᱯᱩᱡᱟᱹ᱾
ᱦᱮᱸ ᱦᱮᱸ᱾
ᱚᱝᱠᱟ ᱟᱹᱰᱤᱜᱟᱱ ᱡᱟᱭᱜᱟ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱟᱵᱚ ᱥᱟᱱᱛᱟᱲ ᱜᱮ ᱢᱮᱱᱟᱜ ᱠᱚ ᱢᱮᱱᱠᱷᱟᱱ ᱥᱟᱱᱛᱟᱲ ᱚᱝᱠᱟ ᱢᱮᱥᱟ ᱢᱤᱥᱤ ᱢᱮᱱᱟᱜ ᱠᱚᱣᱟ ᱟᱫᱚ ᱦᱟᱸᱜ ᱚ ᱩᱝᱠᱩ ᱦᱚᱸ ᱚᱝᱠᱟ ᱡᱟᱦᱟᱸ ᱦᱩᱭᱩᱜ ᱠᱟᱱᱟ ᱫᱩᱨᱜᱟᱹ ᱯᱩᱡᱟᱹ ᱚᱱᱟ ᱨᱮᱦᱟᱸᱜ ᱟᱠᱚ ᱥᱮᱞᱮ ᱢᱮᱱᱟᱜ ᱠᱚᱣᱟ ᱟᱫᱚ ᱚᱝᱠᱟ ᱠᱚ ᱦᱟᱸᱜ, ᱟᱫᱚ ᱩᱜᱠᱩ ᱫᱚ ᱚ ᱚᱱᱮ ᱡᱟᱦᱟᱸ ᱞᱟᱹᱭ ᱦᱩᱭᱮᱱ ᱫᱚ ᱚᱝᱠᱟ ᱦᱚᱭᱛᱚ ᱵᱟᱠᱚ ᱵᱩᱡᱷᱟᱣ ᱠᱟᱱᱟ ᱱᱤᱥᱪᱳᱭ ᱠᱚ ᱵᱟᱰᱟᱭᱟ ᱡᱮ ᱩᱝᱠᱩ ᱫᱚ ᱟᱵᱚᱨᱮᱱ ᱵᱚᱸᱜᱟ ᱫᱚ ᱵᱟᱝ ᱵᱚᱸᱜᱟᱼᱵᱩᱨᱩ᱾ ᱟᱫᱚ ᱦᱟᱸᱜ ᱢᱮᱱᱠᱷᱟᱱ ᱦᱚᱸ ᱚᱱᱟ ᱚᱝᱠᱟᱱᱟᱜ ᱠᱟᱹᱢᱤ ᱠᱚᱠᱚ ᱠᱚᱨᱟᱣᱮᱜ ᱜᱮᱭᱟ᱾ ᱟᱫᱚ ᱩᱝᱠᱩ ᱡᱮ ᱚᱝᱠᱟ ᱵᱩᱡᱷᱟᱹᱣ ᱠᱟᱛᱮᱜ ᱞᱟᱹᱭ ᱦᱩᱭ ᱠᱚᱜᱼᱟ ᱛᱚ ᱦᱚᱭᱛᱚ ᱚᱱᱟ ᱠᱟᱹᱢᱤ ᱠᱚᱫᱚ ᱦᱚᱭ ᱛᱚ ᱩᱝᱠᱩ ᱵᱟᱝᱠᱚ ᱠᱚᱨᱟᱣ ᱠᱮᱭᱟ᱾ ᱟᱨᱮ ᱡᱟᱦᱟᱸ ᱦᱩᱭᱩᱜ ᱠᱟᱱᱟ ᱥᱚᱨᱚᱥᱚᱛᱤ ᱯᱩᱡᱟᱹ ᱚᱱᱟ ᱠᱚᱵᱚᱱ ᱠᱚᱨᱟᱣᱮᱜ ᱫᱚ ᱟᱫᱚ ᱦᱟᱸᱜ ᱟᱵᱚᱣᱟᱜ ᱟᱵᱚᱨᱮᱱ ᱢᱟ ᱢᱮᱱᱟᱜ ᱠᱤᱱᱟ ᱜᱮ ᱦᱟᱸᱜ, ᱡᱟᱦᱟᱸ ᱚᱱᱚᱞ ᱵᱚᱸᱜᱟ ᱵᱤᱫᱩ ᱪᱟᱸᱫᱟᱱ᱾ ᱛᱚ ᱟᱵᱚ ᱫᱚ ᱩᱝᱠᱤᱱ ᱜᱮᱵᱚᱱ ᱚᱸ ᱮᱸ ᱯᱩᱡᱟᱹ ᱵᱚᱱ ᱮᱢᱟᱠᱤᱱ ᱠᱷᱟᱱ ᱫᱚ ᱟᱹᱰᱤ, ᱟᱹᱰᱤ ᱜᱮ ᱱᱟᱯᱟᱭᱚᱜᱼᱟ᱾ ᱟᱨ ᱵᱚᱸᱜᱟ ᱚᱱᱟ ᱢᱟᱛᱚ ᱦᱟᱸᱜ ᱟᱸ ᱟᱵᱚ ᱵᱚᱱ ᱚᱞᱚᱜ ᱠᱟᱱᱟ ᱛᱚ ᱟᱫᱚ ᱚᱸᱰᱮ ᱜᱮ ᱡᱟᱦᱟᱸ ᱟ ᱤᱥᱠᱩᱞ ᱠᱚᱨᱮ ᱥᱮ ᱮᱸ ᱢᱟᱨᱟᱝ ᱟᱸ ᱯᱩᱡᱟᱹ ᱦᱩᱭᱩᱜ ᱠᱟᱱᱟ ᱢᱮᱱᱟᱜ ᱵᱚᱱᱟ ᱜᱤᱫᱽᱨᱟᱹ ᱠᱚ ᱦᱟᱸᱜ᱾ ᱟᱫᱚ ᱚᱸᱰᱮ ᱫᱚ ᱟᱵᱚ, ᱟᱵᱚ ᱵᱚᱱ ᱵᱚᱱ ᱮᱢᱮᱜ ᱜᱮᱭᱟ ᱦᱟᱸᱜ ᱯᱩᱡᱟᱹ ᱠᱚᱫᱚ᱾
ᱦᱮᱸ ᱦᱮᱸ᱾
ᱟᱵᱚᱨᱮᱱ ᱢᱟ ᱠᱤᱱᱟᱹ ᱦᱟᱸᱜ, ᱟᱵᱚᱨᱮᱱ ᱚᱱᱚᱞ ᱵᱚᱸᱜᱟ ᱢᱟ ᱢᱮᱱᱟᱜ ᱠᱤᱱ ᱜᱮᱭᱟ᱾
ᱟᱫᱚ ᱱᱚᱣᱟ ᱦᱩᱭᱩᱜ ᱠᱟᱱᱟ ᱟᱸ ᱥᱩᱫᱷᱩ ᱢᱟᱱᱮ ᱟᱭ-ᱟᱭᱢᱟ ᱜᱟᱱ ᱦᱚᱲ ᱠᱚᱜᱮ ᱱᱚᱣᱟ ᱠᱚ ᱢᱟᱱᱮ ᱮᱸ ᱵᱩᱡᱷᱟᱹᱣ ᱦᱚᱭᱛᱚ ᱵᱟᱠᱚ ᱵᱩᱡᱷᱟᱹᱣᱫᱟ ᱡᱮ ᱫᱤᱠᱩᱨᱮᱱ ᱵᱚᱸᱜᱟ ᱫᱚ ᱟᱵᱚ ᱪᱮᱫᱟᱜ ᱵᱚᱱ ᱟᱯᱱᱟᱨ ᱠᱚᱣᱟ ᱟᱵᱚᱨᱮᱱ ᱵᱚᱸᱜᱟ ᱡᱚᱠᱷᱚᱱ ᱫᱤᱠᱩ ᱠᱚ ᱵᱟᱠᱚ ᱟᱯᱱᱟᱨᱮᱫ ᱠᱚᱣᱟ ᱦᱮᱸᱥᱮ ᱵᱟᱝ ᱦᱳᱭ ᱚᱱᱮ ᱚᱱᱟ ᱜᱮ ᱴᱤᱡ ᱱᱚᱜᱼᱚᱱᱟ ᱢᱤᱴᱤᱡ ᱵᱩᱡᱽ ᱫᱚᱨᱠᱟᱨ᱾ ᱩᱝᱠᱩ ᱛᱟᱞᱟᱨᱮ ᱟᱨ ᱦᱩᱭᱩᱜ ᱠᱟᱱᱟ
ᱟᱫᱚ ᱚᱝᱠᱟ ᱡᱟᱦᱟᱸ ᱫᱚ ᱚᱝᱠᱟ ᱩᱸ ᱚᱝᱠᱟ ᱢᱟᱠᱚ ᱯᱩᱡᱟᱹᱭᱮᱜ ᱜᱮᱭᱟ ᱦᱟᱸᱜ ᱟᱨ ᱡᱟᱦᱟᱸᱧ ᱞᱟᱹᱭᱟ ᱟᱸ ᱟᱵᱚ ᱦᱚᱸ ᱟᱹᱰᱤ ᱡᱟᱭ ᱠᱮ ᱢᱟᱱᱮ ᱥᱟᱱᱛᱟ ᱜᱮ ᱟᱫᱚ ᱚᱝᱠᱟ ᱵᱟᱵᱚᱱ ᱮᱸ
ᱩ ᱚᱝᱠᱟ ᱟᱵᱚᱨᱮᱱ ᱡᱟᱦᱟᱸᱭ ᱫᱚ ᱟᱹᱰᱤ ᱞᱮᱠᱟᱱ ᱦᱚᱲ ᱵᱟᱠᱚ ᱵᱟᱰᱟᱭᱟ ᱡᱟᱦᱟᱸ ᱟᱵᱚᱨᱮᱱ ᱚᱱᱚ ᱵᱚᱸᱜᱟ ᱜᱮ ᱩᱱᱠᱤᱱ ᱵᱤᱸᱫᱩ ᱪᱟᱱᱫᱟᱱ ᱚᱱᱟ ᱫᱚ ᱦᱟᱜ ᱟᱹᱰᱤ ᱜᱟᱱ ᱦᱚᱲ ᱜᱮ ᱵᱟᱠᱚ ᱵᱟᱰᱟᱭᱟ ᱟᱫᱚ ᱦᱩᱭᱩᱜ ᱠᱟᱱᱟ ᱾ ᱩᱱᱠᱩ ᱦᱚᱸ ᱡᱩᱫᱤ ᱚᱝᱠᱟ ᱟ ᱞᱮᱭᱟ ᱠᱚ ᱦᱩᱭᱩᱜᱼᱟ ᱡᱮ ᱦᱮᱸ ᱟᱵᱚᱨᱮᱱ ᱦᱚᱸ ᱚᱝᱠᱟ ᱚᱱᱚᱞ ᱵᱚᱸᱜᱟ ᱫᱚ ᱢᱮᱱᱟᱜ ᱠᱤᱱ ᱜᱮᱭᱟ ᱛᱚ ᱾ ᱟᱫᱚ ᱩᱱᱠᱩ ᱦᱚᱸᱠᱚ ᱵᱟᱰᱟᱭ ᱧᱟᱢᱟ ᱡᱮ ᱵᱟᱝ ᱟᱵᱚ ᱥᱟᱱᱛᱟᱲ ᱨᱮᱱ ᱦᱚᱸ ᱚᱱᱚᱞ ᱵᱚᱸᱜᱟ ᱫᱚ ᱢᱮᱱᱟᱜ ᱠᱤᱱ ᱜᱮᱭᱟ ᱾
ᱦᱳᱭ ᱦᱳᱭ ᱮᱠᱫᱚᱢ ᱟᱹᱰᱤ ᱟᱹᱰᱤ ᱢᱟᱨᱟᱝ ᱠᱟᱛᱷᱟᱢ ᱞᱟᱹᱭ ᱥᱚᱫᱚᱨ ᱠᱮᱫᱟ ᱦᱳᱭ ᱾ ᱱᱚᱜ-ᱱᱟᱣᱟ ᱜᱮ ᱦᱳᱭ ᱟᱹᱰᱤ ᱦᱚᱲ ᱜᱮ ᱵᱟᱠᱚ ᱵᱟᱲᱟᱭᱟ ᱥᱟᱹᱨᱤ ᱠᱟᱛᱷᱟ ᱞᱟᱭ ᱛᱮᱜᱮ ᱮ ᱾ ᱡᱮ ᱥᱟᱱᱛᱟᱨᱤᱱ ᱫᱚ ᱢᱤᱫᱴᱤᱡ ᱚᱱᱚᱞ ᱵᱚᱸᱜᱟ ᱢᱮᱱᱟᱜ ᱠᱤᱱᱟᱹ ᱢᱮᱱᱛᱮ ᱚᱱᱟᱜᱮ ᱟᱹᱰᱤ ᱦᱚᱲ ᱵᱟᱠᱚ ᱵᱟᱲᱟᱭᱟ ᱛᱚ ᱾ ᱚᱱᱟ ᱠᱟᱨᱚᱱ ᱛᱮ ᱦᱳᱭᱛᱳ ᱱᱤᱝᱠᱟᱹ ᱢᱟᱱᱮ ᱥᱚᱨᱚᱥᱚᱛᱤ ᱠᱷᱮ ᱵᱚᱸᱜᱟ ᱠᱚ ᱵᱚᱸᱜᱟ ᱟᱭ ᱠᱟᱱᱟ ᱟᱨ ᱪᱮᱜ ᱾
ᱦᱚ ᱦᱮᱸ
ᱦᱳᱭ ᱦᱳᱭ ᱟᱫᱚ ᱚᱱᱟ ᱮ ᱩᱱᱠᱩ ᱴᱷᱮᱱ ᱞᱟᱹᱭ ᱥᱚᱫᱚᱨ ᱞᱮᱠᱷᱟᱱ ᱱᱚᱣᱟ ᱦᱳᱭᱛᱳ ᱟᱠᱚ ᱦᱚᱸ ᱵᱟᱠᱚ ᱠᱚᱨᱟᱣ ᱠᱮᱭᱟ ᱥᱮ ᱪᱮᱜ ᱾ ᱩᱝᱠᱟ ᱢᱮᱛᱤᱧ ᱢᱚᱱᱮᱭᱟ ᱤᱧ ᱫᱚ ᱱᱟᱦᱟᱜ ᱟᱨᱦᱚᱸ ᱚᱱᱠᱟ ᱢᱟᱱᱮ ᱢᱮᱱᱟᱜ ᱠᱚᱣᱟ ᱥᱮ ᱟᱯᱮ ᱚᱱᱛᱮ ᱨᱮ ᱡᱟᱦᱟᱸᱭ ᱢᱟᱱᱮ ᱫᱟᱜ ᱫᱩᱞ ᱠᱚ ᱪᱟᱞᱟᱣ ᱵᱟᱲᱟᱜ ᱜᱮᱭᱟ ᱾
ᱟ ᱫᱟᱜ ᱫᱩᱞ ᱦᱮᱸ ᱧᱮᱞ ᱠᱮᱜ ᱠᱚᱜᱤᱧ ᱦᱟᱸᱜ ᱛᱮᱦᱮᱱ ᱠᱤᱪᱷᱩ ᱠᱤᱪᱷᱩ ᱜᱟᱱ ᱾ ᱵᱟᱝ ᱩᱝᱠᱟ ᱵᱟᱨ ᱯᱮ ᱦᱚᱲ ᱜᱟᱱ ᱦᱚᱭᱛᱚ ᱠᱚ ᱪᱟᱞᱟᱣ ᱞᱮᱱᱟ ᱟᱫᱚ ᱤᱧ ᱦᱚᱸᱛᱚ ᱵᱚ ᱤᱧ ᱦᱚᱸᱠᱚ ᱢᱮᱛᱟᱫᱤᱧ ᱛᱟᱦᱮᱱ ᱡᱮ ᱫᱟᱜ ᱫᱩᱞ ᱨᱮᱭᱟᱜ ᱠᱟᱛᱷᱟ ᱫᱚ ᱟᱫᱚ ᱤᱧ ᱜᱤᱧ ᱢᱮᱛᱟᱜ ᱠᱚᱣᱟ ᱵᱟᱝ ᱤᱧ ᱫᱚ ᱾ ᱵᱟᱹᱧ ᱪᱟᱞᱟᱜᱼᱟ ᱟᱨ ᱱᱚᱣᱟ ᱫᱚ ᱟᱵᱚᱣᱟᱜ ᱟᱹᱨᱤᱪᱟᱹᱞᱤ ᱨᱮᱦᱚᱸ ᱵᱟᱹᱱᱩᱜᱼᱟ ᱟᱫᱚ ᱤᱧ ᱫᱚ ᱵᱟᱹᱧ ᱪᱟᱞᱟᱜᱼᱟ ᱟᱫᱚ ᱩᱱ ᱫᱚ ᱟᱫᱚ ᱥᱟᱲᱟᱣ ᱞᱮᱱᱟ ᱠᱚ ᱛᱚ ᱟᱫᱚ ᱟᱫᱚ ᱪᱮᱜ ᱪᱟᱞᱟᱭ ᱱᱟᱠᱚ ᱦᱮᱸ ᱾
ᱟᱫᱚ ᱦᱩᱸ ᱟᱢ ᱥᱮᱜ ᱜᱚᱝᱜᱟ ᱠᱚ ᱪᱟᱞᱟᱭ ᱱᱟ ᱥᱮ ᱵᱟᱝ? ᱦᱮᱸ ᱦᱮᱸ ᱦᱮᱸ ᱦᱮᱸ ᱾ ᱦᱳᱭ ᱛᱟᱦᱟᱞᱮ ᱟᱯᱮᱥᱮᱜ ᱚᱝᱠᱟ ᱠᱚ ᱪᱟᱞᱟᱭ ᱱᱟᱥᱮ ᱵᱟᱝ ᱫᱟᱜ ᱫᱩᱞ ᱠᱚ?
ᱟᱞᱮ ᱟᱞᱮ ᱟᱹᱛᱩ ᱠᱚᱥᱮᱜ ᱟᱞᱮ ᱟᱹᱛᱩ ᱠᱷᱚᱱ ᱫᱚ ᱱᱟᱦ ᱛᱮᱦᱮᱱ ᱫᱚ ᱵᱟᱠᱚ ᱪᱟᱞᱟᱣ ᱠᱟᱱᱟ ᱾ ᱛᱚ ᱟᱞᱮ ᱟᱹᱛᱩ ᱠᱚᱨᱮ ᱫᱚ ᱚᱱᱠᱟᱱ ᱦᱚᱲ ᱠᱚ ᱾ ᱵᱟᱹᱪᱩᱜ ᱠᱚᱣᱟ ᱤᱧ ᱢᱟᱧ ᱵᱟᱰᱟᱭᱟ ᱟᱫᱚ ᱦᱮᱸ ᱛᱚ ᱵᱷᱤᱛᱤᱨ ᱵᱷᱤᱛᱤᱨ ᱛᱮ ᱚᱠᱚᱭᱟᱜ ᱪᱮᱫ ᱾ ᱱᱟᱦᱟᱜ ᱠᱤᱱᱛᱟᱹ ᱵᱷᱟᱵᱱᱟ ᱛᱚᱠᱚ ᱚᱱᱟ ᱫᱚ ᱪᱤᱠᱟᱹᱢ ᱵᱟᱲᱟᱭ ᱠᱮᱜ ᱾
ᱦᱮᱸ ᱦᱮᱸ ᱦᱮᱸ. ᱾
ᱟᱫᱚ ᱦᱟᱸᱜ ᱟᱹᱰᱤ ᱨᱚᱠᱚᱢ ᱦᱚᱲ ᱜᱮᱛᱚ ᱠᱚ ᱛᱟᱦᱮᱱᱟ ᱟᱫᱚ ᱦᱮᱸ ᱩᱱᱠᱩ ᱢᱟᱛᱚᱢ ᱞᱮᱭ ᱜᱮᱢ ᱫᱟᱲᱮᱭ ᱟᱠᱚᱣᱟ ᱡᱮ ᱵᱟᱝ ᱱᱚᱣᱟ ᱡᱮ ᱵᱟᱝ ᱱᱚᱣᱟ ᱟᱵᱚ ᱟᱹᱨᱤᱪᱟᱹᱞᱤ ᱟᱫᱚ ᱩᱝ ᱾ ᱠᱩ ᱫᱚ ᱦᱟᱸᱜ ᱛᱤᱱᱟᱹᱜ ᱜᱟᱜ ᱠᱚ ᱦᱟᱛᱟᱣ ᱫᱟ ᱚᱱᱟ ᱫᱚ ᱦᱟᱸᱜ ᱟᱠᱚᱜᱮᱠᱚ ᱵᱟᱰᱟᱭᱟ ᱦᱮᱸ ᱾
ᱦᱳᱭ ᱾ ᱟᱹᱰᱤ ᱦᱚᱲ ᱠᱚ ᱛᱟᱦᱮᱱᱟ ᱛᱚ ᱩᱱᱠᱩ ᱵᱷᱳᱞᱮ ᱵᱟᱵᱟ ᱨᱮᱱ ᱵᱷᱚᱠᱛᱚ ᱠᱚᱠᱚ ᱛᱟᱦᱮᱱᱟ ᱫᱚᱢᱮ ᱜᱮ ᱾ ᱥᱴᱮᱴᱟᱥ ᱠᱚᱠᱚ ᱮᱢ ᱵᱟᱲᱟᱭᱟ ᱛᱚ ᱱᱮ ᱠᱩᱲᱤ ᱜᱤᱫᱽᱨᱟᱹ ᱜᱮ ᱪᱮᱜ ᱱᱮ ᱱᱚᱜᱼᱚᱭ ᱥᱨᱟ ᱵᱚᱱ ᱢᱟᱥ ᱥᱮᱴᱮᱨ ᱱᱟᱛᱚ ᱯᱚᱛᱤ ᱥᱚᱢᱵᱟᱨ ᱱᱟᱜ ᱮᱥᱴᱮᱴᱟᱥ ᱠᱚ ᱮᱢᱟ ᱾
ᱟᱪᱪᱷᱟ ᱟᱪᱪᱷᱟ ᱦᱮᱸ ᱾
ᱧᱮᱞ ᱵᱟᱲᱟ ᱠᱟᱜ ᱛᱟᱠᱚᱣᱟ ᱥᱮ ᱵᱟᱝ ᱚᱱᱠᱟ ᱢᱮᱱᱟᱜ ᱠᱚᱜᱮᱭᱟ ᱟᱭᱢᱟ ᱜᱟᱱ ᱜᱮ ᱾ ᱩᱝᱠᱟ ᱢᱟᱱᱮ ᱥᱟᱱᱛᱟᱲ ᱠᱩᱲᱤ ᱜᱤᱫᱽᱨᱟᱹ ᱠᱚ ᱾